ᱦᱮᱞᱳ,
ᱦᱮᱞᱳ,
ᱦᱮᱞᱳ ᱦᱮᱸ ᱜᱚᱝᱠᱮ ᱡᱚᱦᱟᱨ ᱜᱮ᱾
ᱦᱮᱸ ᱜᱚᱢᱠᱮ ᱡᱚᱦᱟᱨ ᱦᱮᱸ ᱡᱚᱦᱟᱨ ᱡᱚᱦᱟᱨ ᱱᱟᱯᱟᱭ ᱜᱮ?
ᱦᱳᱭ ᱱᱟᱯᱟᱭ ᱵᱟᱲᱟ ᱜᱮ ᱱᱤᱭᱟᱹ ᱜᱷᱟᱹᱲᱤᱡ ᱫᱚ, ᱱᱚᱜᱼᱚᱭ ᱫᱩᱲᱩᱵ ᱵᱟᱲᱟ ᱦᱩᱭ ᱠᱟᱱᱟ, ᱜᱚᱢᱠᱮ ᱟᱢᱮᱢ ᱱᱟᱯᱟᱭ ᱜᱮᱭᱟ ᱛᱚ?
ᱦᱮᱸ ᱤᱧᱦᱚ ᱱᱟᱯᱟᱭ ᱜᱮ ᱟᱚ ᱩᱞ ᱵᱩᱴᱟᱹ ᱥᱮᱫ ᱨᱮ ᱡᱤᱨᱟᱹᱣ ᱦᱳᱭ ᱠᱟᱱᱟ?
ᱠᱚᱫᱚ ᱦᱳᱭ ᱱᱟ ᱥᱮ ᱟᱹᱣᱨᱤ?
ᱦᱮᱸ ᱡᱚᱢ ᱠᱚᱫᱚ ᱦᱩᱭ ᱵᱟᱲᱟᱭᱮᱱᱟ ᱮᱱᱟᱱ ᱢᱟᱪᱷᱟ ᱨᱮᱜᱮ᱾ ᱟᱨ ᱟᱯᱮ ᱠᱚᱫᱚ?
ᱦᱮᱸ ᱡᱚᱢ ᱵᱟᱲᱟ ᱠᱚᱫᱚ ᱮᱱᱟᱱ ᱨᱮ ᱦᱩᱭ ᱠᱟᱱᱟ ᱥᱮᱛᱟᱜ ᱨᱮ ᱟᱫᱚ ᱱᱤᱛᱚᱜ ᱫᱚ ᱛᱩᱯᱩ ᱵᱟᱲᱟ ᱠᱚ ᱟᱣᱨᱤ ᱦᱩᱭᱩᱜ, ᱦ ᱸᱫᱩᱲᱩᱵ ᱵᱟᱲᱟ ᱦᱩᱭ ᱠᱟᱱᱟ ᱦᱩᱭᱩᱜ ᱠᱟᱱᱟ ᱟᱫᱚ ᱱᱚᱜᱼᱚᱭ ᱛᱩᱯᱩ ᱵᱟᱲᱟ ᱠᱟᱛᱮ ᱡᱚᱢ ᱦᱩᱭᱩᱜᱼᱟ ᱠᱤᱪᱷᱩ ᱠᱷᱚᱱ ᱯᱚᱨᱮ ᱜᱮ᱾
ᱟᱪᱪᱷᱟ ᱟᱪᱪᱷᱟ,
ᱦᱮᱸ ᱜᱚᱝᱠᱮ ᱚᱲᱟᱜ ᱦᱚᱲ ᱠᱚ ᱪᱮᱫ ᱠᱚᱠᱚ ᱪᱤᱠᱟᱹᱭ ᱮᱫᱟ?
ᱚᱲᱟᱜ ᱦᱚᱲ ᱠᱚᱫᱚ ᱱᱟᱦᱟᱜ ᱚᱲᱟᱜ ᱠᱚᱨᱮ ᱜᱮ ᱢᱮᱱᱟᱜ ᱵᱟᱲᱟ ᱠᱚᱣᱟ, ᱠᱟᱹᱢᱤ ᱵᱟᱲᱟᱭᱮᱱᱟ ᱠᱚ᱾ ᱟᱨ ᱱᱮᱛᱟᱨ ᱢᱟ ᱡᱟᱹᱥᱛᱤ ᱫᱚ ᱡᱟᱦᱟᱱ ᱠᱟᱹᱢᱤ ᱫᱚ ᱚᱲᱟᱜ ᱠᱚᱨᱮ ᱜᱮ ᱱᱮᱛᱟᱨ ᱫᱚ ᱠᱟᱹᱢᱤ ᱫᱚ ᱟᱨ ᱵᱟᱹᱭᱦᱟᱹᱲ ᱥᱮᱱᱟᱜ ᱠᱟᱹᱢᱤ ᱢᱟ ᱮᱨ ᱟᱯ ᱯᱷᱚᱨ ᱠᱚ ᱦᱩᱭ ᱵᱟᱲᱟᱭ ᱮᱱᱟ, ᱠᱷᱮᱛ ᱠᱚᱞᱮ ᱥᱤ ᱵᱟᱲᱟ ᱚᱪᱚ ᱠᱮᱫᱼᱟ ᱴᱨᱟᱠᱴᱚᱨ ᱜᱟᱹᱰᱤ ᱛᱮ,
ᱦᱮᱸ ᱟᱫᱚ ᱚᱠᱟ ᱞᱮᱠᱟ ᱫᱟᱜ ᱫᱟᱭ ᱥᱮ ᱪᱮᱫ ᱞᱮᱠᱟ ᱨᱤᱢᱤᱞ ᱠᱚ?
ᱫᱟᱜ ᱫᱚ ᱛᱤᱦᱤᱧ ᱫᱚ ᱱᱟᱦᱟᱜ ᱵᱟᱭ ᱫᱟᱜ ᱫᱟ, ᱛᱮᱦᱮᱧ ᱫᱚᱭ ᱥᱤᱛᱩᱝ ᱠᱟᱦᱼᱟ ᱟᱹᱰᱤ ᱱᱟᱯᱟᱭ᱾ ᱟ ᱦᱚᱞᱟ ᱢᱟᱫᱷᱮᱨ ᱨᱮᱫᱚ ᱱᱟᱜ ᱦᱚᱞᱟ ᱱᱟᱦᱟᱜ ᱫᱤᱱᱟᱹᱢᱟᱱ ᱫᱩᱱᱫᱷᱩ ᱟᱠᱟᱫ ᱛᱟᱦᱮᱸᱱᱟ, ᱟᱨ ᱛᱷᱚᱲᱟ ᱜᱟᱱ ᱮ ᱫᱟᱜ ᱡᱟᱹᱲᱤ ᱵᱟᱲᱟ ᱠᱮᱜᱼᱟ ᱦᱚᱞᱟ ᱫᱚ ᱡᱷᱤᱯᱤᱨ ᱡᱷᱤᱯᱤᱨ ᱢᱟᱪᱷᱟ᱾
ᱱᱚᱛᱮ ᱫᱚ ᱮ ᱱᱚᱛᱮ ᱫᱚ ᱦᱚᱞᱟ ᱫᱚ ᱥᱤᱛᱩᱝ ᱠᱮᱫᱟᱭ ᱵᱷᱟᱜᱤ ᱜᱮ ᱛᱮᱦᱮᱧ ᱦᱳᱭ ᱥᱤᱛᱩᱝ ᱮᱫ ᱛᱟᱦᱮᱸᱜ ᱮᱱᱟᱝ ᱫᱚ, ᱱᱤᱛᱚᱜ ᱦᱟᱞᱠᱟ ᱠᱟᱹᱴᱤᱡ ᱡᱩᱧᱞᱩ ᱡᱩᱧᱞᱩ ᱫᱟᱲᱟᱜᱼᱟ ᱛᱟᱨᱟᱥᱤᱧ ᱥᱮᱫ ᱛᱮ ᱢᱚᱱᱮ ᱦᱩᱭᱩᱜ ᱠᱟᱱᱟ, ᱦᱟᱞᱠᱟ ᱡᱩᱧᱞᱩ ᱜᱮ ᱱᱚᱜᱼᱚᱭ ᱪᱟᱸᱫᱚ ᱩᱱᱟᱹᱜ ᱵᱟᱭ ᱧᱮᱞᱚᱜᱼᱚᱜ ᱠᱟᱱᱟ ᱟᱨᱠᱤ ᱾
ᱟᱪᱪᱷᱟ ᱟᱪᱪᱷᱟ, ᱟᱞᱮ ᱥᱮᱫ ᱫᱚ ᱦᱚᱞᱟ ᱛᱟᱨᱟᱥᱤᱧ ᱵᱮᱲᱟᱭ ᱡᱟᱹᱲᱤ ᱵᱟᱲᱟ ᱞᱮᱫᱟ ᱟᱫᱚ ᱚᱱᱟᱛᱮ ᱨᱮᱭᱟᱲ ᱜᱮ ᱵᱩᱡᱷᱟᱹᱜ ᱠᱟᱱ ᱛᱟᱦᱮᱸᱱᱟ ᱛᱮᱦᱮᱧ ᱫᱚ ᱱᱚᱜᱼᱚᱭ ᱥᱤᱛᱩᱝ ᱠᱮᱫ ᱠᱷᱟᱱ ᱫᱚ ᱮᱠᱫᱚᱢ ᱟᱨ ᱛᱷᱚᱲᱟ ᱢᱟᱪᱷᱟ ᱜᱚᱨᱚᱢ ᱵᱩᱡᱷᱟᱹᱜ ᱠᱟᱱᱟ ᱟᱫᱚ ᱩᱱᱟᱹᱜ ᱫᱚ ᱱᱟᱦᱟᱜ ᱵᱟᱝ᱾
ᱦᱩᱸ, ᱜᱚᱝᱠᱮ ᱞᱟᱹᱭ ᱮᱫᱟᱹᱧ ᱱᱚᱜᱼᱚᱭ ᱱᱤᱛᱚᱜ ᱛᱤᱨᱤᱥ ᱮ ᱡᱩᱱ ᱧᱮᱞ ᱧᱮᱞ ᱛᱮ ᱥᱩᱨ ᱦᱤᱡᱩᱜ ᱠᱟᱱᱟ ᱛᱟᱦᱚᱞᱮ ᱚᱠᱟ ᱞᱮᱠᱟ ᱚᱱᱛᱮ ᱱᱚᱣᱟ ᱨᱮ ᱯᱨᱳᱜᱨᱟᱢ ᱠᱚ ᱚᱠᱟ ᱞᱮᱠᱟ ᱯᱮ ᱥᱟᱯᱲᱟᱣ ᱟᱠᱟᱫᱟ?
ᱟᱨ ᱱᱚᱛᱮ ᱢᱟ ᱱᱟᱦᱟᱜ ᱱᱚᱜᱼᱚᱭ ᱯᱮ ᱜᱮᱞ ᱡᱩᱱ ᱚᱠᱟ ᱵᱮᱱ ᱞᱟᱹᱭ ᱠᱮᱫ, ᱱᱚᱣᱟ ᱢᱟ ᱱᱟᱦᱟᱜ ᱦᱩᱞ ᱢᱟᱦᱟ ᱢᱮᱱ ᱛᱮᱵᱚᱱ ᱢᱟᱱᱟᱣᱮᱫ ᱠᱟᱱᱟ, ᱜᱚᱴ ᱚ ᱴᱚᱴᱷᱟ ᱜᱮᱵᱚᱱ ᱢᱟᱱᱟᱣᱮᱫ ᱠᱟᱱᱟ ᱢᱮᱱᱠᱷᱟᱱ ᱱᱚᱛᱮ ᱫᱚ ᱟᱞᱮ ᱫᱚ ᱱᱚᱜᱼ ᱱᱚᱝᱠᱟ ᱢᱳᱬ ᱮᱢᱟᱱ ᱠᱚᱨᱮ ᱱᱟᱦᱟᱜ ᱠᱚ ᱵᱮᱱᱟᱣ ᱟᱠᱟᱫ ᱚᱱᱮ ᱛᱚ ᱱᱚᱝᱠᱟ ᱪᱤᱛᱟᱹᱨ ᱠᱚ ᱢᱮᱱᱟᱜᱼᱟ ᱥᱤᱫᱩ ᱠᱟᱹᱱᱦᱩ ᱪᱟᱸᱫᱽ ᱵᱷᱟᱭᱨᱳ ᱮᱢᱟᱱ ᱠᱚ ᱟᱫᱚ ᱱᱟᱜ ᱱᱩᱠᱩ ᱠᱚᱣᱟᱜ ᱪᱤᱛᱟᱹᱨ ᱛᱟᱞᱟ ᱛᱮᱜᱮ ᱱᱟᱦᱟᱜ ᱢᱟᱞᱟ ᱠᱚ ᱟᱨᱟᱣ ᱠᱟᱛᱮᱫ ᱱᱟᱦᱟᱜ ᱦᱩᱞ ᱢᱟᱦᱟ ᱫᱚᱞᱮ ᱢᱟᱱᱟᱣᱮᱫ ᱠᱟᱱᱟ ᱫᱩᱯ ᱫᱷᱩᱲᱟᱹᱣ ᱟᱛᱮ ᱟᱨ ᱵᱤᱥᱮᱥ ᱫᱚ ᱱᱟᱦᱟᱜ ᱡᱟᱦᱟᱸᱨᱮ ᱢᱟᱱᱟᱣ ᱨᱮᱭᱟᱜ ᱠᱟᱱᱟ ᱚᱸᱰᱮ ᱢᱟ ᱱᱟᱦᱟᱜ ᱞᱮ ᱢᱟᱱᱟᱣ ᱜᱮᱭᱟ ᱟᱹᱰᱤ ᱡᱳᱨᱜᱮ ᱚᱸᱰᱮᱢᱟ ᱵᱟᱦᱨᱮ ᱠᱷᱚᱱ ᱦᱚᱲ ᱦᱚᱸᱠᱚ ᱦᱤᱡᱩᱜ ᱜᱮᱭᱟ᱾ ᱟᱫᱚ ᱱᱟᱯᱟᱭ ᱜᱮ ᱱᱚᱜ ᱱᱚᱝᱠᱟ ᱥᱮᱨᱢᱟ ᱥᱮᱨᱢᱟ ᱜᱮ ᱢᱟᱱᱟᱣ ᱫᱚ ᱦᱩᱭᱩᱜ ᱠᱟᱱᱟ᱾ ᱟᱯᱮ ᱥᱮᱫ ᱪᱮᱫ ᱞᱮᱠᱟ ᱯᱮ ᱢᱟᱱᱟᱣ ᱜᱮᱭᱟ ᱦᱩᱞ ᱢᱟᱦᱟ ᱥᱮ ᱵᱟᱝ?
ᱦᱮᱸ, ᱦᱩᱞ ᱢᱟᱦᱟ ᱫᱚ ᱚᱱᱠᱟᱜ ᱜᱮ ᱜᱚᱴᱟ ᱟᱛᱩ ᱟᱛᱩ ᱜᱮ ᱜᱚᱴᱟ ᱜᱮ ᱢᱟᱱᱟᱣ ᱦᱩᱭᱩᱜᱼᱟ, ᱜᱚᱴᱟᱜᱮ ᱱᱚᱝᱠᱟ ᱠᱟᱠᱩᱣᱟ ᱜᱚᱴᱟ ᱜᱮ ᱢᱳᱲ ᱠᱚᱨᱮ ᱦᱳᱠᱼᱼ ᱚᱱᱟ ᱜᱚᱴᱟ ᱜᱮᱭᱟ ᱚᱱᱟ‌ ᱠᱚᱜᱮ ᱡᱷᱚᱛᱚ ᱜᱮ ᱚᱱᱠᱟ ᱡᱟᱦᱟᱸ ᱟᱨᱢᱤ ᱢᱮᱱᱟᱜ ᱛᱟᱵᱚᱱᱟ ᱡᱷᱚᱛᱚ ᱜᱮ ᱚᱱᱠᱟ ᱫᱷᱩᱯ ᱫᱷᱩᱲᱟᱹᱣ ᱟᱛᱮᱼᱼ ᱚᱱᱠᱟᱟᱜ ᱜᱮ ᱢᱟᱱᱟᱣ ᱦᱩᱭᱩᱜᱼᱟ᱾ ᱟᱨ ᱠᱤᱪᱷᱩ ᱠᱟᱱᱟ ᱱᱚᱣᱟ ᱯᱨᱳᱜᱨᱟᱢ ᱠᱚᱼᱼ ᱪᱷᱟᱯᱨᱤ ᱯᱨᱳᱜᱨᱟᱢ ᱠᱚ ᱠᱚᱨᱟᱣ ᱦᱚᱪᱚᱭ ᱮᱫᱟ ᱚᱨᱜᱮᱥᱴᱟᱨ ᱠᱚ ᱜᱮ ᱥᱮ ᱚᱱᱟ ᱯᱚᱨᱮᱨ ᱫᱤᱱ, ᱟᱫᱚ ᱱᱚᱣᱟ ᱤᱫᱤ ᱠᱟᱛᱮ ᱟᱢ ᱪᱮᱫ ᱮᱢ ᱢᱮᱱ ᱢᱮᱱᱟ, ᱠᱟᱹᱴᱤᱡ ᱡᱚᱫᱤᱢ ᱞᱟᱹᱭ ᱠᱮᱭᱟ ᱟᱹᱰᱤ ᱜᱮ ᱱᱟᱯᱟᱭ ᱠᱚᱜᱼᱟ?
ᱧᱮᱞ ᱢᱮ ᱡᱟᱦᱟᱸ ᱦᱩᱞ ᱢᱟᱦᱟ ᱵᱚᱱ ᱢᱟᱱᱟᱣ ᱮᱫᱟ, ᱱᱚᱣᱟ ᱫᱚ ᱱᱟᱦᱟᱜ ᱚᱱᱮ ᱠᱚ ᱢᱮᱱᱟ ᱡᱟᱦᱟᱱ ᱮ ᱯᱟᱹᱦᱤᱞ ᱡᱟᱦᱟᱸ ᱦᱩᱞ ᱦᱩᱭ ᱞᱮᱱᱟ, ᱛᱚ ᱚᱱᱟ ᱟᱫᱷᱟᱨ ᱛᱮᱜᱮ ᱢᱟᱱᱟᱣ ᱡᱟᱹᱨᱩᱲ ᱠᱟᱱᱟ ᱛᱚ ᱱᱚᱣᱟ ᱨᱮᱫᱚ ᱡᱟᱦᱟᱸ ᱱᱚᱣᱟ ᱟᱨ ᱤᱧᱟᱹᱜ ᱩᱭᱦᱟᱹᱨ ᱛᱮᱫᱚ ᱱᱚᱣᱟ ᱪᱟᱹᱯᱨᱤ ᱯᱨᱳᱜᱨᱟᱢ ᱠᱚ ᱱᱟ-ᱦᱟᱸᱜ ᱛᱤᱱᱟᱹᱜ ᱛᱟᱦᱮᱱ ᱠᱟᱱᱟ ᱥᱮ ᱱᱟᱭᱤᱴ ᱯᱨᱳᱜᱨᱟᱢ ᱠᱚ ᱦᱟᱸᱜ ᱡᱩᱫᱤ ᱟᱵᱚ ᱯᱨᱳᱜᱨᱟᱢ ᱜᱮ ᱡᱩᱫᱤ ᱥᱟᱵ ᱥᱟᱯᱲᱟᱣ ᱥᱟᱱᱟᱭᱮᱫ ᱵᱚᱱᱟ ᱮᱸᱰᱮ ᱠᱷᱟᱱ ᱫᱚ ᱱᱷᱟᱜ ᱱᱚᱣᱟ ᱦᱩᱞ ᱤᱫᱤ ᱠᱟᱛᱮ ᱜᱮ ᱱᱷᱟᱜ ᱯᱨᱳᱜᱨᱟᱢ ᱫᱚ ᱵᱚᱱ ᱩᱫᱩᱜ ᱞᱮᱠᱷᱟᱡ ᱵᱚᱞᱮ ᱱᱟᱯᱟᱭ ᱠᱚᱜ-ᱟ ᱚᱱᱟ ᱠᱷᱚᱡ ᱵᱟᱹᱲᱛᱤ ᱠᱟᱛᱮ ᱫᱚ ᱱᱷᱟᱜ ᱮᱴᱟᱜ ᱚᱱᱮ ᱦᱮᱸ ᱮᱴᱟᱜ-ᱟᱜ ᱱᱚᱣᱟ ᱯᱨᱳᱜᱨᱟᱢ ᱪᱷᱟᱹᱯᱨᱤ ᱯᱨᱳᱜᱨᱟᱢ ᱠᱚ ᱫᱚ ᱫᱚ ᱱᱷᱟᱜ ᱵᱟᱝ ᱵᱮᱥᱚᱜ ᱠᱟᱱᱟ ᱥᱮ ᱯᱷᱩᱴᱵᱚᱞ ᱮᱱᱮᱡ ᱦᱩᱭ ᱮᱱ ᱥᱮ ᱮᱢᱟᱱ ᱛᱮᱢᱟᱱ ᱦᱩᱭ ᱮᱱ ᱱᱚᱣᱟ ᱠᱚᱫᱚ ᱱᱷᱟᱜ ᱮᱱ ᱦᱤᱞᱳᱜ ᱫᱚ ᱱᱷᱟᱜ ᱵᱟᱝ ᱵᱮᱥᱚᱜ ᱠᱟᱱᱟ ᱦᱮᱸ ᱚᱱᱟ ᱠᱷᱚᱡ ᱵᱟᱫ ᱡᱩᱫᱤ ᱡᱟᱦᱟᱸᱱᱟᱜ ᱮ ᱮᱴᱟᱜ ᱫᱤᱱ ᱟᱯᱮ ᱯᱮ ᱢᱟᱱᱟᱣ ᱫᱟᱲᱮᱭᱟᱜ-ᱟ ᱩᱱᱟᱹᱜ ᱜᱮ ᱡᱩᱫᱤ ᱢᱚᱱᱮ ᱨᱮ ᱨᱟᱹᱥᱠᱟᱹ ᱥᱮ ᱥᱚᱠ ᱢᱮᱱᱟᱜ ᱟᱫᱚ ᱚᱱᱟ ᱫᱚ ᱡᱩᱫᱟᱹ ᱠᱟᱛᱷᱟ ᱠᱟᱱᱟ
ᱦᱳᱭ ᱟᱵᱚᱣᱟᱜ ᱢᱟ ᱟᱹᱰᱤ ᱜᱟᱱ ᱱᱚᱝᱠᱟ ᱯᱚᱨᱚᱵᱽ ᱠᱚ ᱢᱮᱱᱟᱜ ᱛᱟᱵᱚᱱᱟ ᱮᱴᱟᱜ ᱫᱤᱱ ᱠᱚ ᱨᱮ ᱛᱚ ᱢᱟᱱᱟᱣ ᱜᱟᱱᱚᱜ ᱜᱮᱭᱟ ᱱᱚᱣᱟ ᱤᱭᱟᱹ ᱯᱨᱳᱜᱨᱟᱢ ᱠᱚ ᱫᱚ ᱵᱚᱱ ᱠᱚᱨᱟᱣ ᱫᱟᱲᱮᱭᱟᱜ ᱜᱮᱭᱟ ᱢᱮᱱᱠᱷᱟᱱ ᱩᱱᱟᱹᱜ ᱫᱚ ᱡᱮᱦᱮᱛᱩ ᱟᱵᱚᱣᱟᱜ ᱱᱚᱣᱟ ᱱᱚᱝᱠᱟᱱ ᱫᱤᱱ ᱠᱟᱱ ᱛᱟᱵᱚᱱᱟ ᱢᱤᱫᱴᱟᱝ ᱨᱟᱹᱥᱠᱟᱹ ᱫᱤᱱ ᱫᱚ ᱵᱟᱝ ᱠᱟᱱ ᱛᱟᱵᱚᱱᱟ ᱟᱵᱚ ᱫᱚ ᱚᱱᱟ ᱫᱤᱱ ᱠᱚᱨᱮ ᱫᱚ ᱱᱚᱣᱟ ᱥᱤᱫᱩ ᱠᱟᱹᱱᱦᱩ ᱤᱫᱤ ᱠᱟᱛᱮ ᱜᱮᱵᱚᱱ ᱢᱟᱱᱟᱣ ᱞᱮᱠᱷᱟᱱ ᱱᱟᱯᱟᱭᱚᱜ-ᱟ ᱯᱨᱳᱜᱨᱟᱢ ᱠᱚᱢᱟ ᱟᱵᱚ ᱥᱟᱨ ᱵᱚᱪᱷᱚᱨ ᱜᱮᱵᱚᱱ ᱯᱨᱳᱜᱨᱟᱢ ᱮᱫᱟ ᱦᱟᱸᱰᱮ ᱱᱟᱰᱮ ᱜᱚᱴᱟ ᱦᱟᱸᱰᱮ ᱵᱟᱝ ᱱᱟᱰᱮ ᱦᱩᱭᱩᱜ ᱠᱟᱱ ᱜᱮᱭᱟ ᱢᱮᱱᱠᱷᱟᱱ ᱩᱱ ᱦᱤᱞᱚᱜ ᱫᱚ ᱵᱟᱝ ᱞᱮᱱᱠᱷᱟᱱ ᱜᱮ ᱤᱧ ᱦᱩᱧ ᱞᱟᱹᱭᱟ ᱱᱟᱯᱟᱭᱚᱜ-ᱟ
ᱦᱮᱸ ᱟᱫᱚ ᱱᱚᱜ-ᱚᱭ ᱦᱩᱞ ᱢᱟᱦᱟ ᱡᱟᱦᱟᱸ ᱵᱚᱱ ᱢᱟᱱᱟᱣᱮᱫ ᱠᱟᱱᱟ ᱱᱚᱣᱟ ᱠᱚᱨᱮ ᱱᱟᱜ ᱱᱚᱜ-ᱚ ᱱᱚᱝᱠᱟ ᱡᱩᱫᱤ ᱯᱨᱳᱜᱨᱟᱢ ᱟᱵᱚ ᱵᱚᱱ ᱫᱚᱦᱚᱭᱟ ᱢᱟᱱᱞᱤᱭᱟ ᱱᱚᱜ-ᱚᱭ ᱯᱷᱩᱴᱵᱚᱞ ᱮᱱᱮᱡ ᱦᱩᱭᱮᱱ ᱟᱨ ᱵᱟᱝ ᱱᱚᱜ-ᱚᱭ ᱯᱟᱣᱞᱟᱱ ᱞᱟᱹᱲᱦᱟᱹᱭ ᱦᱩᱭ ᱮᱱ ᱛᱚ ᱱᱚᱣᱟ ᱠᱚ ᱡᱩᱫᱤ ᱟᱵᱚ ᱵᱚᱱ ᱫᱚᱦᱚᱭᱮᱫ ᱠᱟᱱᱟ ᱯᱨᱳᱜᱨᱟᱢ ᱛᱚ ᱱᱚᱣᱟ ᱠᱚᱛᱮ ᱫᱚ ᱪᱮᱫ ᱠᱟᱱᱟ ᱱᱟᱦᱟᱜ ᱚᱱᱟ ᱨᱮᱱᱟᱜ ᱵᱟᱹᱲᱤᱡ ᱚᱨᱥᱚᱝ ᱱᱟᱦᱟᱜ ᱯᱟᱲᱟᱜ ᱠᱟᱱᱟ ᱦᱩᱞ ᱢᱟᱦᱟ ᱤᱫᱤ ᱠᱟᱛᱮ ᱱᱷᱟᱜ ᱦᱩᱞ ᱢᱟᱦᱟ ᱨᱮ ᱟᱫᱚ ᱱᱚᱜ-ᱚ ᱱᱚᱣᱟ ᱠᱚ ᱡᱤᱱᱤᱥ ᱡᱩᱫᱤ ᱪᱟ ᱛᱟᱦᱮᱱᱟ ᱛᱚ ᱦᱟᱺᱰᱤ ᱠᱚᱦᱚᱸ ᱡᱟᱹᱨᱩᱲ ᱛᱟᱦᱮᱱ ᱜᱮᱭᱟ ᱚᱱᱟ ᱠᱚ ᱡᱟᱭᱜᱟ ᱨᱮ
ᱦᱩᱸ
ᱟᱫᱚ ᱚᱱᱟ ᱤᱭᱟᱹ ᱛᱮ ᱱᱚᱣᱟ ᱠᱚ ᱡᱤᱱᱤᱥ ᱫᱚ ᱵᱚᱱ ᱵᱟᱹᱜᱤᱭᱟᱜ ᱠᱷᱟᱱ ᱜᱮ ᱱᱟᱯᱟᱭ ᱠᱚᱜ-ᱟ
ᱦᱩᱸ ᱦᱩᱸ
ᱮᱠᱮᱱ ᱦᱩᱞ ᱢᱟᱦᱟ ᱵᱚᱱ ᱢᱟᱱᱟᱣᱟ ᱮᱠᱫᱚᱢ ᱢᱟᱱᱮ ᱚᱠᱟ ᱞᱮᱠᱟ ᱢᱟᱱᱟᱣ ᱨᱮᱭᱟᱜ ᱠᱟᱱᱟ ᱱᱷᱟᱜ ᱚᱱᱠᱟ ᱢᱚᱡᱽ ᱛᱮᱵᱚᱱ ᱢᱟᱱᱟᱣᱟ ᱛᱚ ᱚᱱᱟ ᱴᱟᱜ ᱫᱚ ᱱᱟᱯᱟᱭᱚᱜᱼᱟ
ᱦᱚᱭ ᱚᱱᱟ ᱜᱮ ᱱᱟᱯᱟᱭᱚᱜᱼᱟ ᱡᱟᱦᱟᱸ ᱞᱮᱠᱟ ᱫᱚ ᱢᱟᱱᱟᱣ ᱫᱚᱨᱠᱟᱨ ᱟᱨ ᱵᱟᱠᱷᱟᱱ ᱱᱚᱣᱟ ᱯᱨᱳᱜᱨᱟ ᱠᱚ ᱫᱚ ᱮᱴᱟᱜ ᱫᱤᱱ ᱫᱚ ᱢᱮᱱᱟᱜ ᱜᱮᱭᱟ ᱟᱨᱦᱚᱸ ᱧᱮᱞᱚᱜᱚᱜ ᱠᱟᱱᱟ ᱯᱨᱳᱜᱨᱟᱢ ᱠᱚ ᱨᱮ ᱱᱚᱝᱠᱟ ᱫᱚᱢᱮ ᱦᱟᱺᱰᱤ ᱯᱟᱹᱨᱣᱟᱹ ᱠᱚ ᱫᱚᱢᱮ ᱠᱚ ᱟᱹᱠᱷᱨᱤᱧ ᱠᱤᱨᱤᱧ ᱟᱹᱠᱷᱨᱤᱧ ᱮᱫᱟ ᱠᱚ ᱛᱟᱦᱚᱞᱮ ᱟᱯᱮ ᱚᱱᱛᱮ ᱚᱱᱟ ᱠᱚᱢ ᱧᱮᱞ ᱟᱠᱟᱫᱟ ᱥᱮ ᱵᱟᱝ ᱯᱨᱳᱜᱨᱟᱢ ᱠᱚᱨᱮᱢ ᱪᱟᱞᱟᱣ ᱵᱟᱲᱟ ᱟᱠᱟᱱᱟ ᱚᱠᱟ ᱞᱮᱠᱟ ᱧᱮᱞᱚᱜᱚᱜ ᱠᱟᱱᱟ ᱚᱠᱟ ᱞᱮᱠᱟᱢ ᱢᱚᱱᱮᱭᱟ ᱱᱚᱣᱟ ᱤᱫᱤ ᱠᱟᱛᱮ?
ᱢᱮᱱᱢᱮ ᱱᱚᱣᱟ ᱫᱚ ᱱᱷᱟᱜ ᱤᱧ ᱫᱚ ᱱᱚᱠᱟᱧ ᱢᱮᱱᱟ ᱢᱟᱱᱮ ᱯᱨᱳᱜᱨᱟᱢ ᱡᱟᱦᱟᱸ ᱵᱚᱱ ᱦᱩᱭ ᱚᱪᱚᱭᱮᱜ ᱠᱟᱱᱟ ᱡᱟᱦᱟᱸᱭ ᱫᱚᱵᱚᱱ ᱥᱟᱵ ᱥᱟᱯᱲᱟᱣᱮᱫ ᱠᱟᱱᱟ
ᱟᱵᱩ ᱢᱟ ᱡᱷᱚᱛᱚ ᱦᱚᱲ